ᱦᱮᱞᱳ
ᱦᱮᱸ ᱟᱸᱡᱚᱢᱚᱜ ᱠᱟᱱᱟ?
ᱦᱮᱸ
ᱦᱳᱭ ᱪᱮᱫ ᱮᱢ ᱪᱤᱠᱟᱹᱭᱮᱫᱟ?
ᱤᱧᱟᱜ ᱨᱚᱲ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ᱾
ᱚ ᱪᱮᱫ ᱠᱚᱧ ᱪᱮᱠᱟᱭᱮᱫᱟ?
ᱪᱮᱫ ᱮᱢ ᱪᱤᱠᱟᱹᱭᱮᱫᱟ?
ᱤᱧ ᱦᱚᱧ ᱫᱩᱲᱩᱵ ᱟᱠᱟᱱᱟ᱾ ᱱᱤᱛᱚᱜ ᱢᱟᱱᱮ ᱤᱭᱟᱹ ᱦᱟᱸᱰᱮ ᱤᱥᱤᱱ ᱴᱮᱡ ᱠᱚ ᱦᱚᱦᱚᱣᱟᱫᱤᱧ ᱛᱟᱦᱮᱱᱟ ᱚᱱᱟ ᱪᱟᱣᱞᱮ ᱠᱩᱧ ᱩᱰᱩᱠ ᱦᱚᱴᱚᱣᱟᱜ ᱠᱚᱣᱟ ᱡᱚᱛᱚ ᱩᱛᱩ ᱪᱮᱫ ᱩᱛᱩ ᱦᱩᱭᱩᱜᱼᱟ ᱚᱱᱟᱠᱩᱧ ᱩᱰᱩᱠ ᱦᱚᱴᱩᱣᱟᱜ ᱠᱚᱣᱟ ᱡᱚᱛᱚ ᱠᱤᱪᱷᱩ ᱩᱰᱩᱠ ᱦᱚᱴᱩ ᱠᱟᱛᱮᱫ ᱛᱟᱨᱯᱚᱨᱮ ᱚᱱᱰᱮ ᱠᱟᱱᱴᱷᱟᱲ ᱠᱚ ᱛᱤᱭᱳᱜ ᱞᱮᱫᱟ ᱟᱫᱚ ᱚᱱᱟ ᱠᱟᱱᱴᱷᱟᱲ ᱠᱚ ᱤᱭᱟᱹ ᱠᱟᱛᱮᱜ ᱪᱷᱟᱲᱟᱣ ᱵᱟᱲᱟ ᱠᱮᱫᱟᱞᱮ ᱟᱨ ᱱᱚᱜ-ᱚᱭ ᱡᱚᱢ ᱵᱟᱲᱟ ᱠᱟᱛᱮᱜ ᱤᱧ ᱫᱩᱲᱩᱵ ᱵᱟᱲᱟ ᱟᱠᱟᱱᱟ᱾ ᱟᱢ ᱫᱚ?
ᱤᱧ ᱦᱚᱸ ᱱᱤᱛᱚᱜ ᱵᱚᱞ ᱠᱷᱮᱞ ᱠᱟᱛᱮᱫ ᱜᱚᱰᱟ ᱥᱮᱡ ᱤᱧ ᱦᱮᱡ ᱟᱠᱟᱱᱟ᱾
ᱳ ᱟᱨ ᱛᱟᱦᱚᱞᱮ ᱦᱳᱭ ᱫᱚᱢᱮ ᱥᱤᱛᱩᱝ ᱠᱟᱱᱟ ᱵᱟᱝ?
ᱥᱤᱛᱩᱝ ᱫᱚ ᱚᱱᱠᱟ ᱵᱟᱭ ᱥᱤᱛᱩᱝ ᱞᱮᱫᱟ ᱫᱟᱜ ᱮᱫᱟᱭ ᱱᱟᱥᱮ ᱱᱟᱥᱮ ᱡᱷᱤᱴᱤᱠ ᱡᱷᱤᱴᱤᱠ ᱥᱟᱨᱟ ᱫᱤᱱ ᱜᱮ᱾
ᱚ ᱟᱨ ᱛᱟᱦᱚᱞᱮ ᱱᱤᱛᱚᱜ ᱫᱚ ᱫᱟᱜ ᱮᱫᱟᱭ ᱥᱮ ᱵᱟᱭ ᱫᱟᱜ ᱮᱫᱟᱭ ᱱᱤᱛᱚᱜ?
ᱱᱤᱛᱚᱜ ᱫᱚ ᱵᱟᱭ ᱫᱟᱜ ᱮᱫᱟᱭ ᱮᱱᱟᱱᱮ ᱫᱟᱜ ᱮ ᱛᱟᱦᱮᱱᱟᱭ ᱥᱟᱨᱟᱥᱤᱧ ᱮ ᱫᱟᱜ ᱞᱮᱫᱟᱭ᱾
ᱳᱻ
ᱟᱹᱭᱩᱵ ᱵᱮᱨ ᱛᱮ ᱯᱷᱟᱸᱠᱮ ᱫᱟᱭ ᱠᱷᱮᱞ ᱴᱟᱭᱤᱢ ᱵᱚᱞ ᱠᱷᱮᱞ ᱴᱟᱭᱤᱢ᱾
ᱚ ᱛᱟᱦᱚᱞᱮ ᱫᱚᱢᱮ ᱵᱚᱞ ᱠᱚᱫᱚᱢ ᱠᱷᱤᱞᱳᱜ ᱠᱟᱱ ᱫᱚᱢᱮ ᱵᱚᱞ ᱠᱚᱫᱚᱢ ᱠᱷᱮᱞᱳᱜ ᱠᱟᱱ ᱜᱮᱭᱟ ᱛᱚ ᱵᱟᱝ᱾
ᱦᱮᱸ ᱠᱷᱮᱞ ᱠᱟᱱ ᱜᱤᱭᱟᱹᱧ᱾
ᱚ ᱟᱨ ᱛᱟᱦᱞᱮ ᱵᱚᱞ ᱠᱷᱮᱞ ᱫᱚ ᱫᱚᱢᱮ ᱜᱮᱢ ᱠᱩᱥᱤᱭᱟᱜᱼᱟ ᱟᱢ ᱫᱚ?
ᱦᱮᱸᱻ
ᱚ, ᱦᱳᱭᱛᱚ, ᱟᱨ ᱛᱟᱦᱞᱮ ᱪᱮᱜ ᱠᱚᱯᱮ ᱪᱮᱠᱟ ᱵᱟᱲᱟᱭᱫᱟ ᱚᱲᱟᱜ ᱨᱮ?
ᱪᱮᱠᱟ ᱫᱚ ᱵᱟᱝ ᱦᱩᱲᱩ ᱨᱮ ᱨᱚᱦᱚᱭ ᱞᱮ ᱫᱷᱩᱨᱟᱹᱣ ᱠᱟᱱᱟ, ᱫᱟᱜ ᱞᱟᱜᱟᱣ ᱠᱟᱱᱟ ᱵᱟᱹᱭᱦᱟᱹᱲ ᱨᱮ᱾
ᱚ ᱵᱟᱹᱭᱦᱟᱹᱲ ᱨᱮ ᱫᱟᱜ, ᱛᱤᱱᱟᱹᱜ ᱜᱟᱱ ᱫᱟᱜ ᱞᱟᱜᱟ
ᱵᱟᱹ ᱵᱟᱹᱭᱦᱟᱹᱲ ᱨᱮᱛᱮᱜ ᱞᱟᱜᱟᱣ ᱠᱟᱱᱟ ᱵᱟᱹᱫᱽ ᱨᱮᱫᱚ ᱵᱟᱝ, ᱚᱱᱠᱟ ᱫᱚ ᱵᱟᱭ ᱫᱟᱜ ᱠᱟᱫᱟ ᱩᱱᱟᱹᱜ ᱡᱳᱨ ᱫᱚ᱾
ᱚ ᱡᱷᱚᱛᱚ ᱵᱟᱹᱭᱦᱟᱹᱲ ᱨᱮᱜᱮ ᱞᱟᱜᱟᱣ ᱠᱟᱱᱟ ᱵᱟᱝ, ᱛᱤᱱᱟᱹᱜ ᱜᱟᱱ ᱵᱟᱹᱭᱦᱟᱹᱲ ᱠᱷᱮᱛ ᱢᱮᱱᱟᱜᱼᱟ ᱚᱱᱟ ᱠᱚᱨᱮ ᱫᱚ ᱞᱟᱜᱟᱣ ᱠᱟᱱᱟ?
ᱦᱩᱸ?
ᱢᱮᱱᱫᱟᱹᱧ ᱛᱤᱱᱟᱹᱜ ᱜᱟᱱ ᱵᱟᱹᱭᱦᱟᱹᱲ ᱠᱷᱮᱛ ᱢᱮᱱᱟᱜᱼᱟ ᱚᱱᱟ ᱠᱚᱫᱚ ᱞᱟᱜᱟᱣ ᱠᱟᱱᱟ?
ᱞᱟᱜᱟᱣ ᱠᱟᱱᱟ ᱵᱟᱨᱭᱟ ᱯᱮᱭᱟ ᱞᱟᱜᱟᱣ ᱠᱟᱱ ᱜᱮᱭᱟ᱾
ᱚ ᱚ ᱟᱪᱪᱷᱟ ᱦᱳᱭᱛᱚ ᱟᱫᱚ ᱞᱟᱜᱟᱣ ᱠᱟᱱᱟ ᱟᱫᱚ ᱤᱭᱟᱹ ᱪᱮᱫ ᱛᱮ ᱪᱮᱫ ᱛᱮᱯᱮ ᱥᱤᱭᱮᱫ ᱜᱮᱭᱟ?
ᱮ ᱠᱟᱰᱟ ᱱᱟᱦᱮᱞ ᱛᱮᱜᱮ᱾
ᱚ ᱠᱟᱰᱟ ᱱᱟᱦᱮᱞ ᱛᱮ᱾ ᱟᱨ ᱛᱟᱦᱞᱮ ᱟᱢᱫᱚ ᱚᱱᱟ ᱤᱭᱟᱹ ᱪᱮᱫ ᱵᱟᱢ ᱪᱟᱞᱟᱜ ᱠᱟᱱ ᱜᱮᱭᱟ ᱪᱟᱥ ᱠᱟᱹᱢᱤ ᱫᱚ?
ᱚᱠᱟᱛᱮ ᱠᱷᱮᱛ ᱠᱟᱹᱢᱤᱧ ᱪᱟᱞᱟᱜ ᱠᱟᱱᱟ᱾
ᱳ ᱛᱟᱦᱞᱮ ᱪᱮᱜ ᱠᱚᱢ ᱠᱟᱹᱢᱤᱭᱮᱫᱟ ᱠᱷᱮᱛ ᱨᱮ ᱟᱢ ᱫᱚ?
ᱠᱷᱮᱛᱨᱮ ᱟᱲᱮᱧ ᱞᱟᱜ ᱫᱟ᱾
ᱚ ᱚ᱾
ᱡᱷᱩᱲ ᱠᱩᱧ ᱥᱟᱯᱷᱟᱭᱮᱫᱟ, ᱜᱟᱹᱪᱷᱤ ᱠᱩᱧ ᱜᱮᱢᱨᱟ ᱟᱠᱚ ᱠᱟᱱᱟ ᱨᱚᱦᱚᱭ ᱨᱚᱦᱚᱭ ᱫᱟᱠᱚ ᱜᱟᱹᱪᱷᱤᱧ ᱜᱮᱢᱮᱨ ᱟᱠᱚ ᱠᱟᱱᱟ᱾
ᱚ ᱟᱫᱚ ᱫᱚᱢᱮ ᱜᱟᱡᱟᱲ ᱠᱟᱱᱟ ᱵᱟᱝ ᱟᱰᱮ
ᱦᱮᱸ᱾
ᱚ ᱟᱨ ᱤᱭᱟᱹ ᱩᱸ ᱫᱚᱢᱮ ᱤᱭᱟᱹ ᱜᱷᱩᱜᱨᱤ ᱠᱚ ᱨᱟᱜ-ᱮᱫ ᱫᱚ᱾
ᱪᱤᱞᱤ?
ᱜᱷᱩᱜᱽᱨᱤ ᱥᱮ ᱪᱤᱞᱤᱠᱚ ᱨᱟᱜ ᱮᱜᱼᱟ᱾ ᱟᱸᱡᱚᱢᱚᱜ ᱠᱟᱱᱟ, ᱦᱳᱭ ᱦᱳᱭ᱾ ᱟᱨ ᱛᱟᱦᱞᱮ ᱤᱭᱟᱹ ᱦᱳᱭᱛᱚ ᱵᱟᱹᱫᱽ ᱠᱟᱹᱢᱤ ᱦᱚᱸ ᱵᱟᱢ ᱪᱟᱞᱟᱣ ᱞᱮᱱᱠᱷᱟᱡ ᱫᱚ ᱟᱨ ᱵᱟᱝ ᱦᱩᱭᱩᱜᱼᱟ, ᱵᱟᱝ?
ᱦᱮᱸ᱾
ᱳ ᱟᱫᱚ ᱮᱠᱷᱚᱱ ᱫᱚ ᱤᱭᱟᱹ ᱚᱞ ᱯᱟᱲᱦᱟᱣ ᱠᱚᱫᱚ ᱦᱩᱭᱩᱜ ᱠᱟᱱ ᱜᱮᱭᱟ ᱥᱮ ᱟᱲᱟᱜ ᱦᱳᱭ ᱠᱟᱱᱟ᱾
ᱦᱳᱭᱳᱜ ᱠᱟᱱ ᱜᱮᱭᱟ ᱚᱞ ᱯᱟᱲᱦᱟᱣ ᱦᱚᱸ ᱠᱟᱹᱢᱤ ᱦᱚᱸ ᱡᱷᱚᱛᱚ ᱜᱮ ᱵᱟᱱᱟᱨ
ᱦᱳᱭ ᱦᱳᱭ, ᱟᱫᱚ ᱱᱤᱭᱟᱹ ᱴᱟᱭᱤᱢ ᱫᱚᱛᱚ ᱪᱟᱥ ᱴᱟᱭᱤᱢ ᱠᱟᱱᱟ ᱟᱫᱚ ᱪᱟᱥ ᱴᱟᱭᱤᱢ ᱦᱚᱸ ᱚᱱᱛᱮ ᱦᱚᱸ ᱠᱟᱢᱤ ᱞᱟᱜᱟᱜᱼᱟ ᱵᱟᱝ᱾
ᱦᱮᱸ ᱠᱟᱹᱢᱤ ᱦᱚᱸ ᱞᱟᱜᱟᱜ ᱜᱮᱭᱟ ᱯᱟᱲᱦᱟᱣ ᱦᱚᱸ ᱞᱟᱜᱟᱜ ᱜᱮᱭᱟ ᱵᱟᱱᱟᱨ ᱨᱮ ᱯᱟᱲᱦᱟᱜ ᱴᱟᱭᱤᱢ ᱯᱟᱲᱦᱟᱜ ᱠᱟᱹᱢᱤ ᱴᱟᱭᱤᱢ ᱠᱟᱹᱢᱤ
ᱦᱳᱭ ᱚᱱᱟ ᱜᱮ ᱮᱢᱚᱱ ᱡᱮ ᱚᱱᱠᱟ ᱜᱮ ᱠᱟᱹᱢᱤ ᱦᱚᱸ ᱟᱵᱚ ᱫᱚ ᱠᱟᱹᱢᱤ ᱡᱚᱝ ᱦᱚᱲ ᱡᱮ, ᱵᱟᱢ ᱠᱟᱹᱢᱤ ᱞᱮ ᱨᱮᱦᱚᱸ ᱵᱟᱝ ᱦᱳᱭᱳᱜᱼᱟ ᱵᱟᱝ
ᱦᱩᱸ
ᱨᱚᱴᱮ ᱠᱚ ᱫᱚᱢᱮ ᱠᱚ ᱨᱟᱜ ᱮᱫᱟ ᱫᱟᱜ ᱠᱟᱫᱟᱭ ᱥᱮ
ᱦᱳᱭ ᱦᱳᱭ ᱟᱨᱦᱚᱭ ᱫᱟᱜ ᱟᱭ ᱦᱳᱭᱛᱚ ᱵᱟᱝ ᱟᱸᱡᱚᱢᱚᱜ ᱠᱟᱱᱟ ᱟᱨᱚᱭ ᱫᱟᱜᱟᱭ ᱨᱚᱴᱮ ᱠᱚ ᱨᱟᱜ ᱮᱫᱟ ᱞᱟᱭᱟᱠᱚ ᱥᱮᱫᱟᱭ ᱥᱚᱢᱚᱭ ᱠᱚ ᱞᱟᱹᱭ ᱮᱫ ᱛᱟᱦᱮᱱᱟ ᱯᱟᱹᱦᱤᱞ ᱥᱚᱢᱚᱭ ᱞᱟᱹᱭ ᱮᱫ ᱛᱟᱦᱮᱸ ᱱᱟᱠᱚ ᱨᱚᱴᱮ ᱠᱚ ᱨᱟᱜ ᱞᱮᱠᱷᱟᱡ ᱫᱚ ᱟᱨᱚᱭ ᱫᱟᱜᱟᱭ᱾
ᱨᱚᱴᱮ ᱠᱚᱞᱟ ᱨᱟᱜ ᱞᱮᱠᱷᱟᱡ
ᱦᱳᱭ ᱚᱱᱠᱟ ᱠᱚ ᱞᱟᱹᱭᱟ᱾ ᱟᱨ ᱵᱟᱠᱷᱟᱡ ᱨᱚᱰᱮ ᱛᱚ ᱮᱢᱱᱤ ᱥᱚᱢᱚᱭ ᱵᱟᱠᱚ ᱨᱟᱜ ᱵᱟᱲᱟᱭ ᱜᱮᱭᱟ ᱛᱚ ᱱᱚᱭ ᱚᱭ ᱫᱟᱜ ᱞᱮᱠᱷᱟᱡ ᱜᱮᱛᱚ ᱚᱱᱠᱟ ᱠᱟᱹᱴᱤᱡ ᱠᱟᱹᱴᱤᱡ ᱫᱟᱜ ᱨᱮᱫᱚ ᱵᱟᱠᱚ ᱨᱟᱜ ᱜᱮᱭᱟ ᱤᱭᱟᱹ ᱠᱟᱹᱴᱤᱡ ᱡᱩᱫᱤ ᱚᱱᱟ ᱡᱟᱹᱯᱩᱫ ᱫᱟᱜ ᱮ ᱞᱟᱜᱟᱣᱟᱭ ᱛᱟᱦᱚᱞᱮ ᱠᱚ ᱨᱟᱜᱼᱟ ᱨᱚᱴᱮ ᱠᱚᱼᱼ
ᱦᱮᱸ
ᱵᱟᱝ ᱟᱡᱚᱢᱼᱼ
ᱦᱮᱸ
ᱦᱩᱸ ᱦᱮᱞᱳ ᱦᱮᱞᱳ ᱦᱮᱞᱳ ᱦᱮᱞᱳ ᱦᱮᱞᱳ ᱦᱮᱞᱳ ᱪᱤᱠ ᱜᱮ ᱵᱟᱝ ᱟᱸᱡᱚᱢᱚᱜ ᱠᱟᱱ ᱫᱚ ᱦᱮᱞᱳ ᱵᱟᱝ ᱟᱸᱡᱚᱢᱚᱜ ᱠᱟᱱᱟ ᱪᱮᱫ ᱜᱮ᱾
ᱦᱮᱞᱳ
ᱦᱮᱞᱳ ᱵᱟᱝ ᱟᱸᱡᱚᱢᱚᱜ ᱠᱟᱱᱟ ᱪᱮᱫ ᱜᱮ ᱵᱟᱝ ᱟᱸᱡᱚᱢᱚᱜ ᱠᱟᱱᱟ᱾ ᱦᱮᱞᱳ ᱦᱮᱞᱳ
ᱟᱸᱡᱚᱢᱚᱜ ᱠᱟᱱᱟ?
ᱱᱤᱛᱚᱜ ᱟᱸᱡᱚᱢᱚᱜ ᱠᱟᱱᱟ ᱫᱚᱢᱮ ᱴᱟᱣᱟᱨ ᱰᱤᱥᱴᱟᱵᱮᱫ ᱛᱟᱢᱟᱭ ᱥᱮ ᱪᱮᱫ? ᱦᱮᱞᱳ ᱦᱮᱞᱳ ᱦᱮᱞᱳ ᱦᱮᱞᱳ ᱦᱮᱞᱳ ᱦᱮᱞᱳ ᱵᱟᱝ ᱟᱸᱡᱚᱢᱚᱜ ᱠᱟᱱ ᱫᱚ? ᱦᱮᱞᱳ ᱦᱮᱞᱳ ᱦᱮᱞᱳ ᱦᱮᱞᱳ
ᱦᱮᱞᱳ?
ᱦᱮᱸ ᱵᱟᱝ ᱟᱸᱡᱚᱢᱚᱜ ᱠᱟᱱᱟ?
ᱱᱤᱛᱚ ᱟᱸᱡᱟᱢᱚᱜ ᱠᱟᱱᱟ᱾ ᱦᱮᱞᱳ? ᱟᱨᱚ ᱰᱤᱥᱴᱟᱯ ᱮᱫ ᱛᱟᱭ
ᱟᱢ ᱫᱚᱢ ᱞᱟᱲᱟᱜ ᱠᱟᱱᱟ ᱠᱤ? ᱟᱢ
ᱦᱮᱸ ᱦᱮᱞᱳ ᱪᱮᱫ ᱜᱮ ᱵᱟᱝ ᱟᱸᱡᱚᱢᱚᱜ ᱠᱟᱱ ᱫᱚ?
ᱟᱢᱜᱤᱢ ᱦᱟᱱᱛᱮ ᱱᱟᱛᱮ ᱠᱟᱱᱟ᱾
ᱦᱚᱱᱛᱮ ᱱᱟᱛᱮ ᱵᱚᱞᱛᱮ᱾ ᱦᱮᱞᱳ? ᱤᱧ ᱫᱚ ᱢᱤᱫᱴᱮᱱ ᱜᱮ ᱢᱤᱹᱱᱟᱧ ᱟᱠᱟᱫᱤᱧᱟ ᱛᱚ ᱾ᱜᱚᱰᱟ ᱨᱤᱧ ᱫᱩᱲᱩᱵ ᱠᱟᱱᱟ᱾ ᱦᱮᱞᱳ? ᱫᱷᱩᱨ ᱦᱮᱞᱳ? ᱦᱮᱞᱳ ᱦᱮᱞᱳ? ᱦᱮᱞᱳ᱾
ᱦᱮᱸ ᱟᱸᱡᱚᱢᱚᱜ ᱠᱟᱱᱟ?
ᱱᱤᱛᱚᱜ ᱟᱧᱡᱚᱢᱚᱜ ᱠᱟᱱᱟ᱾ ᱟᱨᱦᱚ ᱵᱟᱝ ᱟᱸᱡᱚᱢᱚᱜ ᱠᱟᱱᱟ? ᱱᱤᱛᱚᱜ ᱟᱸᱡᱚᱢᱚᱜ ᱠᱟᱱᱟ ᱾ᱱᱤᱛᱚᱜ? ᱦᱮᱞᱳ
ᱜᱟᱞᱢᱟᱨᱟᱣ ᱢᱮ ᱢᱟ?
ᱱᱤᱛᱚᱜ ᱟᱸᱡᱚᱢᱚᱜ ᱠᱟᱱᱟ᱾ ᱚᱠᱟᱨᱮ ᱛᱟᱦᱮᱸ ᱠᱟᱱᱟ?
ᱨᱩᱢ ᱛᱮ
ᱦᱮᱸ ᱦᱮᱞᱳ
ᱦᱮᱸ
ᱫᱟᱠᱟ ᱫᱚᱢ ᱡᱚᱢ ᱠᱮᱫᱟ ᱥᱮ ᱟᱹᱣᱨᱤ?
ᱵᱟᱝ ᱤᱧ ᱡᱚᱢ
ᱦᱩᱸ
ᱠᱟᱹᱴᱤᱡ ᱪᱩᱞᱟᱝ ᱯᱚᱨᱮ ᱧᱚᱜ
ᱚ ᱡᱟᱱᱟ ᱤᱥᱤᱱ ᱫᱚᱯᱮ ᱤᱥᱤᱱ ᱠᱮᱫᱟ ᱥᱮ ᱟᱣᱨᱤ? ᱦᱮᱸ
ᱚᱸ ᱪᱤᱠᱟ ᱫᱟᱜ ᱛᱮᱦᱮᱧ ᱮᱸ ᱫᱟᱜ ᱞᱮᱫᱟ ᱚᱱᱛᱮ ᱟᱯᱮᱥᱮᱫ?
ᱚ ᱫᱚᱢᱮ ᱫᱟᱜ ᱮᱫᱟᱭ ᱡᱟᱨᱠᱟᱣ ᱪᱟᱵᱟ ᱠᱮ
ᱵᱟᱭ ᱡᱟᱨᱯᱟᱣ ᱞᱮᱠᱷᱟᱡ
ᱠᱟᱛᱮ ᱦᱮᱸ